ᱦᱩᱸ ᱦᱮᱞᱳ, ᱦᱮᱸ ᱡᱚᱦᱟᱨ ᱜᱮ ᱜᱚᱝᱠᱮ᱾ ᱟᱹᱞᱤᱧᱟᱜ ᱟᱲᱟᱝ ᱢᱚᱸᱡᱽ ᱜᱮ ᱟᱸᱡᱚᱢᱚᱜ ᱠᱟᱱᱟ ᱛᱚ‍?
ᱮᱠᱫᱚᱢ, ᱮᱠᱫᱚᱢ ᱢᱚᱡ, ᱢᱚᱡ᱾
ᱟᱹᱵᱤᱱᱟᱜ ᱦᱚᱸ ᱢᱚᱡᱽ ᱜᱮ ᱦᱟᱸᱜ ᱟᱸᱡᱚᱢᱚᱜ ᱠᱟᱱᱟ ᱠᱞᱤᱭᱟᱨ ᱜᱮ᱾
ᱦᱩᱸᱻ
ᱦᱩᱸ᱾ ᱜᱚᱢᱠᱮ ᱞᱟᱹᱭᱮᱫ ᱛᱟᱦᱮ ᱤᱧ ᱡᱮ ᱢᱤᱫᱴᱤᱡ ᱥᱟᱛᱟᱢ ᱤᱫᱤ ᱠᱟᱛᱮᱫ ᱡᱩᱫᱤ ᱞᱟᱝ ᱜᱟᱞᱢᱟᱨᱟᱣ ᱞᱮᱱᱠᱷᱟᱡ ᱵᱟᱝ ᱜᱟᱱ ᱠᱚᱜ ᱠᱮᱭᱟ?
ᱜᱟᱱ ᱠᱚᱜ ᱜᱮᱭᱟ ᱮᱠᱫᱚᱢ᱾
ᱦᱩᱸ᱾ ᱦᱮᱞᱳ᱾
ᱦᱮᱸ ᱟᱢᱚᱢ ᱫᱟᱞᱤᱧ ᱞᱟᱹᱭ ᱵᱤᱱ᱾
ᱦᱮᱸ ᱦᱮᱸ ᱪᱤᱜ ᱵᱤᱱ- ᱪᱤᱜ ᱵᱤᱱ ᱢᱮᱱ ᱠᱮᱫᱟ ᱵᱟᱹᱧ ᱵᱩᱡᱽ ᱫᱟᱲᱮᱭᱟᱫᱟ ᱞᱟᱹᱭ ᱵᱮᱱ?
ᱚ ᱢᱤᱫᱴᱤᱡ ᱥᱟᱛᱟᱢ ᱤᱫᱤ ᱠᱟ ᱠᱟᱛᱮᱜ ᱡᱩᱫᱤ ᱞᱟᱝ ᱜᱟᱞᱢᱟᱨᱟᱣ ᱞᱮᱱᱠᱷᱟᱡ ᱵᱟᱝ ᱜᱟᱱ ᱠᱚᱜ ᱠᱮᱭᱟ?
ᱮᱠᱫᱚᱢ, ᱮᱠᱫᱚᱢ᱾
ᱚ᱾
ᱦᱩᱸᱻ
ᱛᱟᱦᱞᱮ ᱟᱹᱛᱩ ᱫᱤᱥᱚᱢ ᱨᱮᱱ ᱦᱚᱲ ᱠᱚᱣᱟᱜ ᱟᱱᱟᱴ ᱮᱴᱠᱮᱴᱚᱬᱮ ᱟᱨ ᱵᱟᱡᱟᱨ ᱫᱤᱥᱚᱢ ᱨᱮᱱᱟᱜ ᱟᱱᱟᱴ ᱮᱴᱠᱮᱴᱚᱬᱮ ᱨᱮᱱᱟᱜ ᱠᱟᱹᱴᱤᱡ ᱞᱟᱝ ᱜᱟᱞᱢᱟᱨᱟᱣ ᱞᱮᱠᱷᱟᱱ ᱵᱷᱟᱹᱜᱮ ᱠᱚᱜ ᱠᱮᱭᱟ᱾
ᱮᱠᱫᱚᱢ, ᱮᱠᱫᱚᱢ ᱦᱮᱸ᱾
ᱢᱟ ᱛᱟᱦᱚᱞᱮ ᱟᱹᱵᱤᱱ ᱜᱮ ᱯᱳᱭᱞᱳ ᱮᱦᱚᱵ ᱵᱤᱱ᱾
ᱦᱩᱸ ᱟᱹᱵᱤᱱ ᱜᱮ ᱟᱹᱵᱤᱱ ᱜᱮ᱾
ᱟᱛᱩ ᱫᱤᱥᱚᱢ ᱨᱮᱱᱟᱜ ᱛᱟᱦᱞᱮ ᱟᱹᱞᱤᱧ ᱱᱟᱦᱟᱸᱜ ᱞᱤᱧ ᱮᱦᱚᱵ ᱫᱟ᱾
ᱦᱮᱸ ᱮᱦᱚᱵ ᱵᱮᱱ᱾
ᱟᱛᱩ ᱫᱤᱥᱚᱢ ᱨᱮ ᱛᱟᱦᱮᱸ ᱵᱷᱟᱹᱜᱤ ᱜᱮᱭᱟ᱾ ᱡᱚᱛᱚᱣᱟᱜ ᱛᱮᱜᱮ ᱮᱻ ᱟᱛᱩ ᱢᱤᱫᱴᱤᱡ ᱱᱤᱡᱮ ᱟᱛᱳ ᱨᱮᱢ ᱛᱟᱦᱮᱱᱟ ᱥᱮ ᱥᱟᱱᱛᱟᱲ ᱟᱛᱩ ᱯᱟᱥᱮ ᱠᱚᱨᱮ ᱛᱟᱦᱮᱱᱟ ᱚᱱᱟ ᱫᱚ ᱵᱷᱟᱜᱤ ᱜᱮ ᱵᱩᱡᱩᱜᱼᱟ ᱥᱮ ᱟᱹᱰᱤ ᱜᱚᱨᱚᱵᱽ ᱨᱮᱱᱟᱜ ᱠᱟᱛᱷᱟ ᱡᱮ ᱵᱟᱝ ᱟᱞᱮ ᱟᱹᱛᱩ ᱤᱠᱷᱟᱹᱭ ᱫᱚ ᱥᱟᱱᱛᱟᱲ ᱫᱚ ᱵᱟᱹᱱᱩᱜ ᱠᱚᱣᱟ ᱥᱟᱶ ᱛᱮ ᱟᱞᱮ ᱯᱟᱥᱟ-ᱯᱟᱥᱤ ᱟᱹᱛᱩ ᱠᱚᱨᱮ ᱦᱚᱸ ᱥᱟᱱᱛᱟᱲ ᱦᱮᱱᱟᱜ ᱠᱚᱣᱟ ᱥᱟᱱᱛᱟᱲ ᱦᱚᱲ ᱠᱟᱱᱟ ᱠᱚ ᱥᱟᱱᱛᱟᱲ ᱛᱮᱠᱚ ᱨᱚᱲ ᱛᱟᱦᱮᱱᱟ᱾
ᱦᱩᱸᱻ
ᱟᱨ ᱚᱱᱟ ᱟᱹᱛᱳ ᱨᱮ ᱥᱮᱱ ᱵᱟᱲᱟᱜ ᱨᱮᱦᱚᱸ ᱚᱸᱰᱮ ᱵᱷᱟᱜᱤ ᱧᱚᱜ ᱯᱚᱨᱤᱪᱚᱭ ᱞᱮᱱ ᱠᱷᱟᱱᱼᱼ ᱨᱚᱲ ᱛᱟᱦᱮᱱᱟᱠᱚ ᱵᱷᱟᱹᱜᱤ ᱜᱮ ᱟᱨ ᱱᱤᱡᱮ ᱦᱚᱸ ᱵᱷᱟᱹᱜᱤ ᱨᱚᱲ ᱟᱠᱚ ᱦᱩᱭᱩᱜᱼᱟ᱾
ᱦᱮᱸ ᱦᱮᱸ ᱱᱤᱡᱮ ᱵᱷᱟᱜᱤ ᱜᱮ ᱮᱸᱻ
ᱵᱷᱤᱛ ᱨᱮᱦᱚᱸ ᱟᱨᱼᱼ ᱡᱩᱚᱫᱤ ᱡᱟᱦᱱᱟᱜ ᱠᱟᱹᱢᱤ ᱠᱚ ᱞᱟᱹᱠᱛᱤᱭᱮᱱᱟ ᱦᱚᱳᱭᱛᱳ ᱚᱲᱟᱜ ᱡᱩᱛ ᱠᱷᱮᱛᱨᱮᱼᱼ ᱩᱱᱨᱮ ᱚᱱᱟᱛ ᱨᱮᱱ ᱵᱚᱱ ᱟᱹᱪᱩ ᱫᱟᱲᱮ ᱭᱟᱠᱚᱣᱟ ᱥᱮ ᱚᱱᱟ ᱟᱹᱛᱳ ᱨᱮᱱᱼᱼ ᱱᱤᱡᱮ ᱟᱛᱳ ᱨᱮᱱ ᱦᱚᱸᱠᱚ ᱟᱹᱪᱩ ᱵᱚᱱᱟ ᱠᱚ᱾
ᱦᱮᱸᱼᱼ
ᱟᱨᱼᱼ ᱛᱳ ᱫᱤᱥᱚᱢ ᱨᱮᱱᱟᱜ ᱢᱤᱫᱴᱮᱱ ᱥᱚᱢᱚᱥᱟ ᱵᱟᱡᱟᱨ ᱠᱚ ᱡᱚᱫᱤ ᱦᱚᱳᱭᱛᱳ ᱵᱟᱝᱼᱼ ᱥᱩᱨ ᱨᱮ ᱛᱟᱦᱮᱸᱞᱱᱠᱷᱟᱱ ᱢᱤᱫᱴᱤᱡ ᱮᱸᱻ
ᱟᱭᱟ ᱞᱮᱠᱟᱼᱼ
ᱟᱠᱚᱣᱟᱜ ᱥᱮᱼᱼ ᱥᱮ ᱯᱟᱹᱴᱷᱩᱣᱟᱹ ᱠᱚᱣᱟᱜ ᱢᱤᱫᱴᱤᱡ ᱮᱴᱠᱮᱴᱚᱬᱮ ᱦᱩᱭ ᱫᱟᱲᱮᱭᱟᱜᱼᱟ᱾ ᱥᱩᱨ ᱨᱮᱼᱼ ᱴᱤᱩᱥᱮᱱ ᱪᱟᱞᱟᱜ ᱯᱨᱚᱨᱚᱡᱟᱠᱛᱚ ᱴᱤᱭᱩᱥᱚᱱ ᱢᱟᱥᱴᱟᱨ ᱵᱟᱠᱚ ᱧᱟᱢ ᱠᱚᱼᱼ ᱟᱨ ᱥᱩᱨ ᱨᱮ ᱤᱥᱠᱩᱞ ᱠᱚ ᱵᱟᱝ ᱛᱟᱦᱮᱸ ᱞᱮᱱᱠᱷᱟᱡ ᱚᱱᱛᱮ ᱥᱚᱢᱚᱥᱟᱜᱼᱟ᱾
ᱦᱩᱸ ᱦᱩᱸ
ᱟᱨ ᱵᱟᱡᱟᱨ ᱠᱚ ᱥᱩᱨ ᱨᱮ ᱵᱟᱝ ᱛᱟᱦᱮᱸ ᱞᱮᱱ ᱠᱷᱟᱡ ᱚᱱᱮᱼᱼ ᱡᱟᱦᱟᱱᱟᱜ ᱥᱚᱵᱡᱤ ᱯᱟᱹᱛᱤ ᱠᱚ ᱠᱤᱨᱤᱧ ᱨᱮᱦᱚᱸ ᱵᱚᱱ ᱮᱴᱠᱮ ᱴᱚᱬᱮᱜ ᱜᱮᱭᱟ? ᱟᱨ ᱚᱱᱟ ᱥᱟᱶ ᱛᱮᱞᱤᱧ ᱞᱟᱹᱭ ᱛᱚᱨᱟ ᱦᱚᱥᱯᱤᱴᱟᱞ ᱟᱨᱼᱼ
ᱦᱚᱥᱯᱤᱴᱮᱞ ᱦᱚᱛᱮ ᱯᱟᱨᱮᱼᱼ ᱱᱚᱱᱠᱟ ᱦᱩᱢ ᱢᱮᱱ ᱨᱳᱰ ᱠᱚᱦᱚᱸ ᱦᱮᱸᱥᱮ
ᱦᱳᱭ ᱵᱟᱥ ᱜᱟᱹᱰᱤ ᱠᱚ ᱦᱟᱱᱛᱮ ᱱᱟᱛᱮ ᱥᱮᱱᱚᱜ
ᱥᱮᱱᱚᱜ ᱩᱸ ᱟᱪᱪᱷᱟ ᱟᱯᱮ ᱴᱷᱮᱱ ᱫᱚ ᱟᱯᱮ ᱴᱷᱮᱱᱟᱜ ᱠᱚᱫᱚ ᱢᱟᱱᱮ ᱱᱚᱣᱟ ᱴᱟᱣᱩᱱᱥᱤᱯ ᱥᱮ ᱱᱚᱝᱠᱟ ᱛᱟ ᱢᱟᱱᱮ ᱮ ᱢᱤᱫᱴᱮᱡ ᱜᱨᱟᱢ ᱵᱟᱥᱤ ᱠᱟᱱᱟ ᱢᱟᱱᱮ ᱟᱛᱳ᱾
ᱟᱛᱳ ᱫᱚ ᱟᱞᱮᱭᱟᱜ ᱫᱚ ᱜᱨᱟᱢᱵᱟᱥᱤ ᱠᱟᱱ ᱜᱮᱭᱟ ᱴᱟᱣᱩᱱ ᱫᱚ ᱥᱟᱹᱜᱤᱧ ᱜᱮ
ᱥᱟᱜᱤᱱ ᱜᱮᱭᱟ ᱵᱟ ᱟᱞᱮ ᱫᱚ ᱱᱚᱣᱟ ᱴᱟᱣᱩᱱ ᱟᱞᱮ ᱫᱚ ᱴᱟᱣᱩᱱ ᱥᱤᱵ ᱨᱮᱜᱮ ᱞᱮ ᱛᱮᱦᱮᱱ ᱛᱮᱼᱼ
ᱦᱳᱭ ᱦᱳᱭ ᱚᱱᱟ ᱠᱟᱨᱚᱱ ᱛᱮᱜᱮ ᱦᱟᱸᱜ ᱱᱚᱣᱟ ᱥᱟᱛᱟᱢ ᱫᱚ ᱦᱟᱸᱜ ᱞᱤᱧ ᱥᱟᱵ ᱨᱟᱠᱟᱵ ᱨᱟᱠᱟᱵ ᱟᱠᱟᱫᱟ ᱡᱮᱦᱮᱛᱩ ᱦᱟᱸᱜ ᱟᱵᱤᱱ ᱫᱚ ᱦᱟᱸᱜ ᱴᱟᱣᱩᱱ ᱨᱮᱧ ᱯᱟᱲᱟᱜ ᱠᱟᱱᱟ ᱟᱨ ᱟᱹᱞᱤᱧ ᱫᱚ ᱦᱟᱸᱜ ᱟᱹᱛᱳ ᱚᱲᱟᱜ ᱨᱮᱱ ᱦᱟᱸᱜᱼᱼ ᱚᱱᱟ ᱠᱟᱨᱚᱱ ᱛᱮ ᱦᱟᱸᱜ ᱟᱯᱮᱭᱟᱜ ᱥᱩᱵᱤᱫᱟ ᱥᱮ ᱟᱞᱮᱭᱟᱜ ᱥᱩᱵᱤ ᱫᱷᱟ ᱠᱟᱹᱴᱤᱡ ᱞᱟᱹᱭ ᱥᱚᱫᱚᱨ ᱛᱟᱞᱮ ᱠᱷᱟᱱ ᱠᱷᱟᱱ ᱟᱹᱞᱤᱧ ᱦᱚᱸ ᱟᱹᱛᱩ ᱫᱤᱥᱚᱢ ᱨᱮᱱᱟᱜ ᱟᱹᱵᱤᱱ ᱵᱤᱱ ᱵᱩᱡᱟ ᱥᱮ ᱟᱹᱵᱤᱱ ᱴᱟᱣᱩᱱ ᱥᱮ ᱵᱟᱡᱟᱨ ᱫᱤᱥᱚᱢ ᱨᱮᱱᱟᱜ ᱟᱹᱵᱤᱱ ᱦᱚᱸᱵᱤᱱ ᱞᱟᱹᱭ ᱥᱚᱫᱚᱨᱟ᱾ ᱮᱢᱱᱤ ᱛᱮᱢᱱᱤ ᱠᱤᱪᱷᱩ ᱫᱚᱵᱚᱱ ᱵᱟᱰᱟᱭ ᱵᱟᱰᱟᱭ ᱜᱮᱭᱟ᱾ ᱛᱚᱵᱩ ᱟᱫᱚ ᱥᱮᱭᱛᱚ ᱮᱴᱟᱜ ᱥᱮᱱ ᱢᱤᱫᱴᱮᱱ ᱱᱚᱣᱟ ᱦᱚᱸ ᱢᱤᱫᱴᱤᱡ ᱜᱟ ᱞᱚᱪ ᱠᱟᱱ ᱜᱮᱭᱟ ᱥᱮ?
ᱦᱮᱸ ᱦᱮᱸ ᱦᱮᱸ ᱱᱚᱰᱮ ᱟᱞᱮ ᱴᱷᱮᱡ ᱫᱚ ᱟᱞᱮ ᱴᱷᱮᱱᱟᱜ ᱫᱚ ᱱᱚᱰᱮ ᱫᱚ ᱴᱟᱣᱩᱱ ᱥᱤᱯ ᱫᱚ ᱯᱨᱟᱭ ᱢᱟᱱᱮ ᱫᱷᱟᱨᱮ ᱯᱟᱥᱮ ᱠᱚᱫᱚ ᱥᱚᱵ ᱟᱭᱢᱟ ᱦᱚᱲ ᱟᱹᱛᱩ ᱜᱮ ᱦᱮᱱᱟᱜ ᱟᱠᱟᱫᱟ᱾ ᱦᱮᱸᱻ ᱛᱚ ᱱᱚᱰᱮ ᱫᱚ ᱥᱚᱵ ᱢᱟᱱᱮ ᱡᱟᱦᱟᱸ ᱟᱵᱚ ᱥᱟᱱᱛᱟᱞᱤ ᱭᱟᱜ ᱢᱟᱱᱮᱼᱼ ᱠᱮᱞᱪᱟᱨ ᱠᱟᱱ ᱛᱟᱵᱩᱱᱟ᱾ ᱚᱱᱟ ᱫᱚ ᱥᱟᱱᱟᱢ ᱦᱚᱲ ᱜᱮᱠᱚ ᱥᱟᱱᱟᱢ ᱦᱚᱲ ᱜᱮᱠᱚ ᱢᱟᱱᱮ ᱯᱟᱞᱟᱣ ᱟᱠᱩ ᱱᱚᱰᱮᱱ ᱠᱚᱫᱚ᱾ ᱠᱤᱪᱷᱩ ᱠᱤᱪᱷᱩ ᱫᱤᱠᱩ ᱡᱟᱹᱛ ᱦᱚᱸ ᱠᱤᱪᱷᱩ ᱠᱤᱪᱷᱩ ᱫᱤᱠᱩ ᱡᱟᱹᱛ ᱦᱚ ᱦᱮᱱᱟᱜ ᱟᱠᱟᱫ ᱠᱚᱣᱟ ᱡᱮ ᱚᱱᱟ ᱨᱮᱦᱚᱸᱼᱼ ᱢᱟᱱᱮ ᱨᱟᱹᱥᱠᱟᱹᱭ ᱛᱮᱠᱚ, ᱡᱟᱠᱮ ᱵᱚᱞᱮ ᱥᱚᱨᱦᱟᱭ ᱦᱮᱱᱟᱜ ᱟᱠᱟᱫ ᱛᱟᱵᱚᱱᱟ, ᱥᱤᱫᱩ ᱠᱟᱱᱩ ᱦᱮᱱᱟᱜ ᱟᱠᱟᱫ ᱛᱟᱵᱚᱱᱟ᱾
ᱦᱳᱭ ᱦᱳᱭ᱾
ᱮᱸ ᱫᱤᱠᱩ ᱦᱚᱸ ᱢᱟᱱᱮ ᱱᱚᱰᱮ ᱫᱚᱠᱚ ᱢᱟᱱᱮ ᱥᱩᱨᱩᱜ-ᱟᱠᱚ᱾
ᱟᱪᱪᱷᱟ ᱵᱷᱟᱜᱤ ᱠᱟᱛᱷᱟ, ᱡᱟᱦᱟᱸᱭ ᱠᱚᱠᱚ ᱵᱩᱡᱽ ᱛᱟᱸᱦᱮᱱᱟ ᱡᱮ ᱮᱸᱻ ᱱᱩᱠᱩᱣᱟᱜ ᱠᱟᱞᱪᱟᱨ ᱫᱚ ᱟᱹᱰᱤ ᱵᱷᱟᱹᱜᱤ ᱜᱮᱭᱟ ᱟᱹᱰᱤ, ᱟᱹᱰᱤ ᱨᱟᱹᱥᱠᱟᱹ ᱨᱚᱢᱚᱡᱽ ᱜᱮᱭᱟ ᱢᱟᱱᱮ ᱮᱴᱟᱜ ᱡᱟᱹᱛᱤ ᱠᱚ ᱠᱷᱚᱱ ᱥᱮ ᱱᱩᱠᱩᱣᱟᱜ ᱫᱚ ᱵᱷᱮᱜᱟᱨ ᱜᱮᱛᱟ ᱠᱚᱣᱟ ᱡᱚᱛ ᱡᱚᱛᱚ ᱠᱤᱪᱷᱩ ᱜᱮ, ᱩᱸ ᱟᱨ ᱥᱮᱭᱛᱚ ᱟᱵᱚ ᱥᱩᱨ ᱨᱮ ᱦᱩᱭᱩᱜ ᱠᱟᱱᱟ ᱨᱟᱹᱥᱠᱟᱹᱭᱟᱵᱚᱱ ᱨᱟᱹᱥ ᱛᱮᱦᱚᱸ ᱟᱨ ᱩᱝᱠᱩᱣᱟᱜ ᱠᱟᱞᱪᱟᱨ ᱦᱚᱸᱵᱚᱱ ᱵᱟᱲᱟᱭᱟ᱾ ᱥᱟᱶᱛᱮ ᱟᱻ ᱱᱤᱡᱮ ᱨᱮᱱ ᱚᱲᱟᱜ ᱦᱚᱲ ᱠᱚᱵᱚᱱ ᱞᱟᱹᱭ ᱫᱟᱲᱮ ᱚ᱾
ᱦᱩᱸ ᱟᱨ ᱵᱤᱥᱤᱨ ᱵᱷᱟᱜᱽ ᱱᱤᱭᱟᱹ ᱡᱩᱜᱽ ᱨᱮᱫᱚ ᱟᱨ ᱫᱤᱠᱩ ᱠᱚᱫᱚ ᱢᱟᱱᱮ, ᱠᱤᱪᱷᱩ ᱠᱤᱪᱷᱩ ᱦᱚᱲ ᱢᱟᱱᱮ ᱠᱷᱟᱨᱟᱯ ᱠᱚ ᱢᱟᱱᱮ ᱦᱚᱛᱮ ᱯᱟᱨᱮ ᱮᱸ ᱟᱵᱚ ᱦᱚᱲ ᱠᱚᱣᱟᱜ ᱠᱟᱞᱪᱟᱨ ᱢᱟᱱᱮ ᱟᱭᱢᱟ ᱵᱟᱝᱠᱚ ᱠᱩᱥᱤᱭᱟᱜ ᱠᱚ ᱠᱤᱪᱷᱩ ᱠᱤᱪᱷᱩ ᱫᱤᱠᱩ ᱫᱚ᱾ ᱠᱤᱱᱛᱩ ᱱᱚᱛᱮ ᱱᱩᱠᱩ ᱟᱞᱮ ᱥᱮ ᱱᱩᱠᱩ ᱢᱟᱱᱮ ᱴᱟᱣᱩᱱᱥᱤᱯ ᱨᱮ ᱛᱮᱦᱮᱸ ᱛᱮᱦᱮᱸ ᱛᱮ ᱥᱚᱵ ᱦᱚᱲ ᱛᱟᱢ ᱢᱟᱱᱮ, ᱥᱚᱵ ᱞᱮᱠᱟ ᱜᱮ ᱛᱟ ᱢᱟᱱᱮ ᱢᱟᱱᱮ ᱢᱤᱫ ᱞᱮᱠᱟ ᱠᱚ ᱢᱚᱱᱮᱭᱟ, ᱵᱩᱡᱫᱟᱢ ᱢᱤᱫ ᱞᱮᱠᱟ ᱠᱚ ᱢᱚᱱᱮᱭᱟ᱾ ᱦᱩᱸᱻ ᱱᱚᱛᱮ ᱫᱚ, ᱛᱟᱦᱞᱮ ᱟᱯᱮ ᱥᱮᱫ ᱫᱚ ᱢᱚᱫᱫᱷᱮ ᱫᱚ ᱪᱤᱫ ᱞᱮᱠᱟ ᱛᱟᱦᱚᱞᱮ ᱤᱭᱟᱹ ᱢᱟᱱᱮ ᱱᱚᱣᱟ ᱤᱭᱟᱹ ᱠᱚᱫᱚ
ᱪᱮᱫ ᱦᱩᱸ?
ᱢᱟᱱᱮ ᱱᱚᱣᱟ ᱢᱟᱱᱮ, ᱪᱮᱫ ᱞᱮᱠᱟ ᱛᱟ ᱢᱟᱱᱮ ᱟᱯᱮ ᱥᱮᱫ ᱫᱚ ᱢᱟᱱᱮ ᱱᱚᱣᱟ ᱠᱚ ᱪᱤᱫ ᱞᱮᱠᱟ ᱦᱩᱭᱩᱜ ᱛᱟᱦᱮᱸᱜ ᱥᱚᱨᱦᱟᱭ ᱯᱚᱨᱟᱭᱟ ᱠᱚ, ᱱᱚᱝᱠᱟ ᱛᱟᱢ ᱢᱟᱱᱮ ᱮ-ᱻ ᱜᱨᱟᱢ, ᱜᱨᱟᱢ ᱨᱮᱫᱚ ᱢᱟᱱᱮ, ᱜᱨᱟᱢ ᱨᱮᱫᱚ ᱢᱟᱱᱮ ᱟᱯᱮ ᱴᱷᱮᱡ ᱫᱚ ᱢᱟᱱᱮ ᱪᱮᱫ ᱞᱮᱠᱟ ᱦᱩᱭᱩᱜ ᱛᱮ ᱢᱟᱱᱮ, ᱢᱟᱱᱮ ᱵᱟᱦᱨᱮ ᱠᱚᱨᱮᱱ ᱦᱚᱲ ᱠᱚ ᱦᱤᱡᱩᱜ ᱛᱮ ᱫᱤᱠᱩ ᱯᱷᱤᱠᱩ ᱠᱚ ᱢᱟᱱᱟᱣ ᱯᱷᱟᱱᱟᱣ ᱞᱟᱹᱜᱤᱫ ᱠᱚ ᱥᱮ ᱟᱯᱮ ᱜᱮ ᱮᱠᱷᱮᱱ ᱦᱚᱲ ᱜᱮ ᱦᱮᱱᱟᱜ ᱠᱟᱜ ᱯᱮᱭᱟ?
ᱚᱱᱟ ᱟᱞᱮ ᱟᱡᱳᱫᱤᱭᱟᱹ ᱵᱩᱨᱩ ᱫᱚ ᱦᱚᱲ ᱟᱹᱛᱳ ᱜᱮ ᱵᱤᱨᱟᱱᱚᱵᱵᱳᱭᱴᱤ ᱟᱹᱛᱩ ᱢᱮᱱᱟᱜ-ᱟ ᱚᱱᱟ ᱟᱡᱳᱫᱤᱭᱟᱹ ᱵᱩᱨᱩ ᱪᱮᱛᱟᱱ ᱨᱮ᱾ ᱚᱱᱟ ᱢᱚᱫᱽᱫᱷᱮᱨᱮ ᱳᱭ ᱮᱸᱻ ᱪᱷᱚ ᱥᱟᱛᱴᱤ ᱫᱤᱠᱩ ᱟᱛ ᱦᱩᱭᱩᱜ-ᱟ ᱟᱨ ᱵᱟᱫ ᱵᱟᱹᱠᱤ ᱡᱟᱦᱟᱸ ᱛᱤᱱᱟᱹᱜ ᱚᱱᱟ ᱡᱚᱛᱚ ᱥᱟᱱᱛᱟᱲ ᱟᱹᱛᱩ ᱠᱟᱱᱟ ᱥᱟᱱᱛᱟᱲ ᱮᱞᱟᱠᱟ, ᱟᱨ ᱥᱚᱨᱦᱟᱭ ᱯᱩᱨᱟᱹ ᱡᱟᱸᱠ ᱡᱚᱢᱚᱠ ᱦᱩᱭᱩᱜ ᱛᱟᱸᱦᱮᱱᱟ ᱟᱨ ᱦᱚᱸᱜ-ᱚᱱᱟ ᱢᱤᱫᱴᱟᱝ ᱫᱤᱱ ᱨᱮ ᱵᱟᱝ ᱦᱩᱭᱩᱜᱳ ᱛᱟᱸᱦᱮᱱᱟ ᱤᱱᱟᱹᱜᱮ, ᱚᱠᱚᱭᱟᱜ ᱠᱟᱹᱞᱤ ᱯᱩᱡᱟᱹ ᱥᱟᱶᱛᱮ ᱚᱠᱚᱭᱟᱜ ᱯᱩᱨᱱᱤᱢᱟ ᱨᱮ᱾
ᱦᱮᱸ ᱦᱮᱸ, ᱟᱫᱚ ᱟᱯᱮ ᱥᱮᱱᱟᱜ ᱟᱯᱮ ᱦᱮᱸ
ᱯᱩᱥ ᱵᱚᱸᱜᱟ ᱥᱟᱶ ᱛᱮᱦᱚᱸ᱾
ᱦᱮᱸᱻ
ᱟᱨ ᱛᱚᱵᱩ ᱨᱮᱦᱚᱸ ᱢᱤᱫ ᱥᱟᱶᱛᱮ ᱯᱟᱸᱪ ᱪᱷᱚᱴᱤ ᱟᱛᱩ ᱚᱱᱠᱟ ᱦᱩᱭᱩᱜ ᱛᱟᱦᱮᱱ ᱜᱮᱭᱟ ᱢᱤᱫ ᱥᱟᱶᱛᱮ ᱟᱫᱚ ᱦᱟᱱ ᱦᱟᱱᱟ ᱟᱹᱛᱩ, ᱱᱚᱣᱟ ᱟᱹᱛᱩ ᱫᱟᱬᱟᱱ ᱠᱚ ᱪᱟᱞᱟᱜ ᱛᱟᱸᱦᱮᱱ ᱜᱮᱭᱟ᱾ ᱰᱟᱺᱜᱽᱣᱟᱹ ᱠᱚᱲᱟ ᱠᱚ ᱥᱮ ᱡᱟᱦᱟᱸᱭ ᱠᱚ ᱪᱟᱞᱟᱜ ᱥᱟᱱᱟ ᱠᱚᱣᱟ ᱡᱮ ᱱᱚᱣᱟ ᱟᱹᱛ ᱨᱮ᱾ ᱛᱟᱞᱦᱮ ᱥᱚᱨᱦᱟᱭ ᱦᱩᱭᱩᱜ ᱠᱟᱱᱟ ᱪᱚᱞᱚ ᱛᱟᱞᱦᱮ ᱵᱚᱱ ᱥᱮᱱᱚᱜ-ᱟ ᱜᱟᱛᱮ ᱜᱟᱛᱮ ᱟᱨ ᱨᱟᱹᱥᱠᱟᱹᱭᱟᱵᱚᱱ ᱟᱨ ᱛᱟᱨᱯᱚᱛᱮᱵᱚᱱ ᱦᱤᱡᱩᱜ-ᱟ᱾
ᱦᱩᱸ ᱟᱪᱪᱷᱟ᱾ ᱟᱯᱮ, ᱟᱯᱮ ᱴᱷᱮᱱ ᱫᱚ ᱚᱸᱰᱮ ᱫᱚ ᱢᱟᱱᱮ ᱪᱮᱫ ᱨᱮ ᱥᱚᱨᱦᱟᱹᱭ ᱫᱚ ᱦᱩᱭᱩᱜ ᱛᱮ ᱢᱟᱱᱮ?
ᱥᱚᱨᱚᱦᱟᱹᱭ ᱫᱚ ᱦᱟᱸᱜ ᱱᱚᱜᱼᱚᱭ ᱠᱟᱨᱛᱤᱠ ᱠᱟᱨᱛᱤᱠ ᱵᱚᱸᱜᱟ ᱚᱱᱟ ᱠᱟᱹᱞᱤ ᱯᱩᱡᱟᱹ ᱥᱟᱶᱛᱮᱦᱚᱸ ᱦᱩᱭᱩᱜ ᱛᱟᱦᱮᱱᱟ᱾ ᱠᱤᱪᱷᱩ ᱜᱟᱱ ᱠᱚᱣᱟᱜ ᱫᱚ ᱟᱨ ᱠᱟᱹᱞᱤ ᱯᱩᱡᱟᱹ ᱠᱷᱚᱡᱼᱼ ᱟᱴ ᱫᱤᱱ ᱯᱚᱨᱮ ᱦᱚᱸ ᱟᱨ ᱠᱤᱪᱷᱩ ᱜᱟᱱ ᱫᱚ ᱚᱱᱮ ᱯᱩᱨᱱᱤᱢᱟ ᱨᱮ ᱡᱟᱦᱟᱸ ᱵᱩᱫᱽᱫᱷ ᱯᱩᱨᱱᱤᱢᱟ᱾
ᱚ ᱟᱪᱪᱷᱟ ᱱᱚᱜᱼᱚᱭ ᱛᱚᱢᱮ ᱢᱟᱱᱮ ᱡᱟᱱᱩᱣᱟᱨᱤ ᱨᱮ ᱥᱮ ᱪᱤᱫ?
ᱵᱟ ᱵᱟ ᱡᱟᱱᱣᱟᱨᱤᱼᱼ ᱦᱚᱸᱜᱼᱚᱭ ᱦᱟᱸᱜ ᱱᱚᱵᱷᱮᱢᱵᱚᱨ ᱨᱮ ᱦᱩᱭᱩᱜᱼᱟ ᱱᱚᱵᱷᱮᱢᱵᱚᱨᱼᱼ ᱦᱮ ᱦᱮ ᱟᱨ ᱵᱟᱝᱞᱟ ᱛᱮ ᱫᱚᱼᱼ ᱛᱮᱫᱚ ᱦᱟᱸᱜ ᱡᱟᱦᱟᱸ ᱠᱟᱨᱛᱤᱠ ᱢᱟᱥ ᱵᱚᱱ ᱞᱟᱹᱭᱼᱼ
ᱡᱟᱨᱛᱤᱠ ᱢᱟᱥ ᱵᱟᱝ ᱟᱞᱮ ᱴᱷᱮᱱ ᱫᱚ ᱱᱚᱰᱮ ᱛᱚ ᱢᱟᱱᱮ ᱱᱚᱛᱮ ᱫᱚ ᱟᱞᱮᱼᱼ
ᱚᱱᱟᱜᱮ ᱦᱟᱸᱜ ᱟᱵᱚ ᱥᱟᱱᱛᱟᱲ ᱛᱮᱫᱚ ᱥᱚᱦᱨᱟᱭ ᱵᱚᱸᱜᱟ ᱢᱮᱱᱛᱮᱵᱚᱱ ᱢᱟᱱᱟᱣ ᱵᱟᱰᱟᱭᱟ ᱦᱟᱸᱜ᱾
ᱦᱮᱸ ᱦᱮᱸ ᱦᱮᱸ ᱟᱞᱮ ᱥᱮᱫ ᱫᱚ ᱱᱚᱛᱮ ᱫᱚ ᱟᱭᱢᱟ ᱫᱮᱨᱤ ᱦᱩᱭᱩᱜᱼᱟ ᱱᱚᱛᱮ ᱫᱚ ᱦᱩᱭᱩᱜᱼᱟ ᱡᱟᱱᱩᱭᱟᱨᱤ ᱨᱮ᱾ ᱦᱮᱸ ᱯᱩᱥ ᱵᱚᱸᱜᱟ ᱱᱚᱛᱮ ᱫᱚ᱾ ᱱᱚᱛᱮ ᱫᱚ ᱟᱭᱢᱟ ᱢᱟᱱᱮ ᱟᱭᱢᱟ ᱞᱮᱴ ᱛᱟᱨᱢᱟᱱᱮᱼᱼ ᱪᱟᱥ ᱵᱟᱥ ᱨᱟᱠᱟᱵ ᱢᱟᱱᱮ ᱪᱟᱥᱵᱟᱥ ᱱᱚᱛᱮᱱᱟᱜ ᱨᱟᱠᱟᱵ ᱠᱟᱛᱮᱜ ᱛᱟᱨᱯᱚᱨᱮ ᱠᱚ ᱥᱚᱨᱦᱟᱹᱭᱚᱜᱼᱟ᱾ ᱱᱚᱼᱼ ᱟᱞᱮ ᱥᱮᱫ ᱫᱚ᱾
ᱚ ᱛᱟᱦᱚᱞᱮ ᱟᱯᱮᱭᱟᱜ ᱫᱚ ᱦᱟᱸᱜ ᱜᱚᱝᱠᱮ ᱚᱱᱟ ᱥᱟᱠᱨᱟᱹᱛ ᱨᱮ ᱢᱤᱫ ᱥᱚᱸᱜᱮ ᱛᱮᱯᱮ ᱥᱚᱨᱦᱟ‌ᱭᱚᱜᱼᱟ ᱛᱚ?
ᱦᱮᱸ ᱦᱮᱸ ᱥᱟᱠᱨᱟᱹᱛ ᱥᱟᱠᱨᱟᱹᱛ ᱦᱮᱸ ᱴᱷᱤᱠ ᱴᱷᱤᱠ ᱴᱷᱤᱠ, ᱢᱟᱱᱮ ᱱᱚᱝᱠᱟ ᱛᱟᱦᱮᱱᱟ ᱫᱚᱥ ᱛᱟᱹᱨᱤᱠᱷ ᱜᱟᱱ ᱥᱚᱨᱦᱟᱭ᱾ ᱥᱟᱠᱨᱟᱛ ᱛᱟᱦᱮᱱᱟ ᱥᱟᱠᱨᱟᱛ ᱛᱟᱦᱮᱱᱟ ᱪᱳᱫᱳ ᱯᱚᱫᱨᱚ ᱛᱟᱹᱨᱤᱠᱷ ᱦᱮᱸ ᱪᱳᱫᱳ ᱯᱚᱸᱫᱽᱨᱚ ᱛᱟᱹᱨᱤᱠᱷ ᱚᱱᱠᱟᱼᱼ ᱛᱟᱦᱮᱱᱟ ᱟᱞᱮ ᱥᱮᱫ ᱦᱚᱸ ᱥᱟᱠᱨᱟᱛᱼᱼ ᱥᱟᱠᱨᱟᱛ ᱞᱮ ᱢᱟᱱᱮ ᱥᱚᱨᱦᱟᱭᱚᱜ ᱛᱮ᱾ ᱟᱨ ᱟᱯᱮ ᱥᱮᱫ ᱫᱚ ᱛᱚᱨ ᱢᱚᱱᱮ ᱞᱟᱦᱟ ᱵᱟᱝ? ᱳᱼᱼ ᱚᱨᱤᱡᱤᱱᱟᱞ ᱫᱚ ᱟᱯᱮᱥᱮᱫ ᱚᱱᱟ ᱡᱟᱦᱟᱸᱯᱮ ᱥᱚᱨᱦᱟᱭᱚᱜ ᱠᱟᱱᱟ ᱵᱟᱝ ᱚᱨᱤᱡᱤᱱᱟᱞ ᱫᱚ ᱚᱱᱟ ᱠᱟᱱ ᱜᱮᱭᱟ᱾
ᱦᱮᱸ ᱟᱹᱞᱤᱧ ᱦᱚᱸ ᱚᱱᱟ ᱫᱚ ᱵᱟᱰᱟᱭ ᱜᱮᱭᱟᱞᱤᱧ ᱮᱸᱼᱼ ᱡᱟᱦᱟᱸ ᱠᱟᱹᱞᱤ ᱯᱩᱡᱟᱹ ᱥᱮ ᱚᱱᱟ ᱟᱵᱚᱣᱟᱜ ᱫᱚ ᱮᱠᱪᱩᱭᱮᱞᱤ ᱫᱚᱼᱼ ᱚᱱᱟ ᱵᱩᱫᱽᱫᱷᱚ ᱯᱩᱨᱱᱤᱢᱟ ᱨᱮᱱᱟᱜ ᱠᱟᱱ ᱜᱮᱭᱟ ᱠᱟᱹᱞᱤ ᱯᱩᱡᱟᱹ ᱫᱚ ᱚᱱᱟ ᱫᱚ ᱫᱤᱠᱩᱣᱟᱜ ᱠᱟᱱᱟ ᱟᱨᱠᱤ᱾
ᱦᱮᱸᱻ
ᱟᱫᱚ ᱚᱱᱮ ᱛᱚ ᱟᱵᱚ ᱦᱟᱱᱛᱮ ᱱᱟᱛᱮ ᱵᱷᱟᱜᱽ ᱪᱟᱵᱟ ᱟᱠᱟᱫ ᱵᱚᱱᱟ ᱠᱚ ᱥᱮ ᱵᱷᱟᱜᱽᱼᱼ ᱠᱟᱱᱟ ᱵᱚᱱ ᱟᱫᱚ ᱚᱱᱠᱟᱜᱮ ᱵᱷᱮᱜᱟᱨ ᱵᱷᱮᱜᱟᱨ ᱫᱤᱱ ᱨᱮ ᱦᱩᱭᱩᱜ ᱛᱟᱦᱮᱱᱟ ᱥᱚᱦᱨᱟᱭ ᱫᱚ ᱾
ᱦᱮᱸᱼᱼ
ᱟᱵᱚᱣᱟᱜ ᱠᱚ ᱱᱚᱜᱼᱱᱚᱣᱟ ᱠᱚ ᱱᱚᱜᱼ ᱱᱚᱣᱟ ᱠᱚ ᱢᱟᱱᱮ ᱯᱚᱨᱚᱵᱽ ᱯᱚᱨᱚᱵᱽ ᱠᱚ ᱢᱤᱫ ᱵᱟ ᱵᱟᱹᱱᱩᱜ ᱟᱠᱟᱫᱼᱼ ᱛᱮ ᱟᱵᱚ ᱥᱚᱨᱠᱟᱨ ᱠᱷᱚᱡ ᱫᱚ ᱪᱷᱩᱴᱤ ᱵᱟᱝᱵᱚᱱ ᱧᱟᱢᱟ ᱠᱟᱹᱞᱮᱱᱰᱟᱨ ᱨᱮᱦᱚᱸ ᱢᱤᱫᱴᱮᱡᱼᱼ ᱟᱵᱚᱣᱟᱜ ᱡᱮ ᱢᱟᱱᱮ ᱥᱚᱨᱦᱟᱭ ᱡᱩᱫᱤ ᱢᱤᱫ ᱫᱚᱢ ᱛᱮ ᱦᱩᱭ ᱠᱚᱜ ᱛᱟᱵᱚᱱᱟ ᱛᱚᱞᱮ ᱠᱟᱹᱞᱮᱱᱰᱟᱨ ᱨᱮ ᱟᱵᱚ ᱪᱷᱩᱴᱤ ᱵᱚᱱ ᱧᱟᱢ ᱠᱮᱭᱟ᱾
ᱦᱳᱭ ᱦᱳᱭ ᱚᱱᱟ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱡᱤᱼᱼ ᱡᱩᱫᱤ ᱢᱤᱫ ᱫᱤᱱ ᱛᱮ ᱦᱩᱭ ᱠᱚᱜ ᱛᱟᱵᱚᱱ ᱠᱮᱭᱟ ᱛᱟᱦᱚᱞᱮ ᱠᱷᱟᱱ᱾ ᱮᱴᱟᱜ ᱡᱟᱹᱛᱤ ᱨᱮᱱ ᱞᱮᱠᱟᱜᱮ ᱟᱵᱚᱸ ᱚᱱᱟ ᱥᱚᱨᱦᱟᱭ ᱧᱩᱛᱩᱢ ᱛᱮᱼᱼ ᱢᱤᱫ ᱫᱤᱱ ᱪᱷᱩᱴᱤ ᱮᱢᱟ ᱛᱟᱵᱚᱱ ᱠᱮᱭᱟ ᱠᱚ ᱠᱮᱞᱮᱱᱰᱟᱨ ᱢᱚᱫᱽ ᱫᱷᱮᱭᱢ ᱨᱮᱼᱼ ᱡᱮ ᱥᱚᱨᱠᱟᱨ ᱛᱚᱨᱚᱯᱷ ᱴᱷᱮᱡ ᱠᱷᱚᱡ᱾ ᱟᱫᱚ ᱱᱚᱣᱟ ᱢᱤᱫ ᱠᱚᱨᱛᱮ ᱱᱚᱣᱟ ᱫᱚᱼᱼ ᱵᱟᱝ ᱦᱩᱭᱩᱜᱼᱟ᱾
ᱦᱩᱢᱻ ᱢᱤᱫ ᱠᱚᱨ ᱢᱤᱫ ᱠᱚᱨᱛᱮ ᱦᱩᱭᱩᱜ ᱠᱷᱟᱢᱽ ᱫᱚ ᱛᱟᱨᱢᱟᱱᱮ ᱱᱚᱝᱠᱟ ᱱᱚᱣᱟ ᱡᱮ ᱟᱵᱚ ᱛᱤᱱᱟᱹᱜ ᱱᱚᱣᱟ ᱤᱭᱟᱹ ᱦᱮᱱᱟᱜ ᱟᱠᱟᱫ ᱵᱚᱱᱟ ᱢᱟᱱᱮ ᱢᱟᱺᱡᱷᱤ ᱯᱟᱨᱜᱟᱱᱟ ᱥᱟᱱᱟᱢ ᱦᱚᱲ ᱱᱚᱝᱠᱟ ᱢᱟᱱᱮ ᱢᱤᱫᱴᱷᱮᱡ ᱠᱟᱛᱮᱜ ᱱᱚᱝᱠᱟ ᱡᱮ ᱦᱩᱭᱩᱜ ᱠᱟᱱᱟ ᱮ ᱡᱮᱢᱚᱱ ᱱᱚᱜᱼᱭ ᱱᱚᱭ ᱟᱜᱚᱥᱴ ᱠᱚ ᱦᱩᱭᱩᱜ ᱠᱟᱱᱟ᱾ ᱮ ᱦᱮᱸ ᱦᱮᱸ ᱦᱮᱸ ᱱᱚᱣᱟ ᱠᱚ ᱦᱩᱭᱩᱜ ᱠᱟᱱᱟ ᱟᱨᱚ ᱠᱤᱪᱷᱩ ᱦᱮᱱᱟᱜ ᱟᱠᱟᱫᱟ ᱱᱚᱝᱠᱟ ᱜᱮ ᱜᱟᱞᱢᱟᱨᱟᱣ ᱜᱟᱞ ᱢᱟᱨᱛᱮ ᱢᱟᱱᱮ ᱥᱯᱷᱚᱲ ᱠᱚ
ᱟᱨᱚ ᱡᱮᱢᱚᱱ ᱦᱩᱞ ᱢᱟᱦᱟ ᱡᱟᱦᱟᱸ
ᱦᱩᱸ ᱦᱩᱸ ᱦᱩᱸ
ᱦᱩᱸ
ᱡᱮ ᱱᱚᱣᱟ ᱠᱚ ᱡᱚᱢᱚᱱ ᱱᱚᱝᱠᱟ ᱦᱩᱭᱩᱜ ᱠᱟᱱᱟ ᱡᱮ ᱱᱚᱣᱟ ᱠᱚ ᱾ ᱠᱚᱠᱚ ᱜᱟᱞᱢᱟᱨᱟᱣ ᱛᱟᱵᱚᱱᱟ ᱵᱟᱝ ᱛᱟᱦᱚᱞᱮ ᱛᱚ ᱢᱤᱫ ᱢᱟᱱᱮ ᱦᱩᱭᱩᱜᱼᱟ ᱾ ᱟᱭᱢ ᱦᱮᱸ ᱵᱷᱟᱜᱤᱜᱼᱟ
ᱟᱹᱰᱤ ᱵᱷᱟᱹᱜᱮᱤᱭᱟ ᱥᱟᱶᱛᱮ ᱟᱵᱚᱚᱸ ᱥᱚᱨᱠᱟᱨ ᱛᱚᱨᱚᱯᱷ ᱥᱮᱫ ᱠᱷᱚᱱ ᱪᱷᱩᱴᱤ ᱠᱚ ᱮᱢᱟ ᱵᱚᱱᱟ᱾ ᱵᱟᱝᱢᱟ ᱱᱚᱣᱟ ᱫᱤᱱ ᱫᱚ ᱱᱩᱠᱩ ᱥᱚᱢᱯᱨᱚᱫᱟᱭ ᱨᱮᱱ ᱦᱚᱲᱟᱜ ᱯᱚᱨᱚᱵᱽ ᱠᱟᱱ ᱛᱟᱠᱚ ᱚᱠᱟᱥᱮᱫ ᱞᱟᱹᱴᱩ ᱯᱚᱨᱚᱵᱽ ᱠᱟᱱ ᱛᱟᱠᱚᱣᱟ ᱾
ᱦᱮᱸ
ᱟᱵᱚ ᱦᱚᱸ ᱢᱤᱫᱴᱮᱱ ᱵᱚᱱ ᱧᱮᱞ ᱧᱟᱢᱟ ᱡᱮ ᱦᱮᱸ ᱠᱮᱞᱮᱱᱰᱟᱨ ᱨᱮ ᱢᱤᱫᱴᱮᱡ ᱟᱵᱚᱣᱟᱜ ᱦᱮᱱᱟᱜ ᱟᱠᱟᱫ ᱛᱟᱵᱚᱱᱟ ᱾
ᱦᱳᱭ ᱦᱳᱭ ᱚᱱᱟ ᱦᱩᱭ ᱞᱮᱱᱠᱷᱟᱱᱡ ᱫᱚ ᱟᱹᱰᱤ ᱜᱚᱨᱚᱵ ᱟᱴᱠᱚ ᱟᱨ ᱟᱵᱚ ᱥᱟᱱᱛᱟᱲ ᱦᱚᱲ ᱠᱚ ᱾
ᱦᱮᱸ
ᱟᱨ ᱜᱚᱨᱚᱵ ᱨᱮᱱᱟᱜ ᱦᱚᱸ ᱠᱟᱱ ᱜᱮᱭᱟ ᱾
ᱦᱮᱸ ᱟᱵᱚ ᱥᱟᱱᱛᱟᱞ ᱫᱚ ᱟᱭᱢᱟ ᱰᱮᱵᱷᱞᱚᱯ ᱦᱩᱭ ᱤᱫᱤᱜ ᱠᱟᱱᱟ ᱾ ᱱᱚᱣᱟ ᱠᱚ ᱦᱩᱭ ᱤᱫᱤ ᱞᱮᱱᱠᱷᱟᱱ ᱟᱭᱢᱟ ᱵᱷᱟᱜᱤᱜᱼᱟ ᱾
ᱦᱳᱭ ᱦᱳᱭ ᱟᱹᱰᱤ ᱩᱛᱟᱹᱨ ᱱᱤᱛᱚᱜ ᱦᱚᱸ ᱦᱩᱭ ᱠᱟᱱᱟ ᱟᱨ ᱵᱟ ᱠᱤ ᱦᱚᱸ ᱢᱮᱱᱟᱜ ᱛᱟᱵᱚᱱ ᱜᱮᱭᱟ ᱟᱭᱨᱤ ᱦᱩᱭᱩᱜ ᱞᱮᱠᱟᱱᱟᱜ
ᱦᱩᱸ
ᱡᱮᱢᱚᱱ ᱦᱟᱸᱜ ᱯᱨᱚᱛᱷᱚᱢ ᱨᱮᱜᱮ ᱦᱟᱸᱜ ᱞᱤᱧ ᱥᱟᱵ ᱨᱟᱠᱟᱵᱟ ᱡᱮᱢᱚᱱ ᱟᱵᱚ ᱥᱟᱱᱛᱟᱞᱤ ᱵᱳᱰ ᱟᱨ ᱛᱟᱨᱯᱚᱨᱮ ᱫᱷᱚᱨᱚᱢ ᱠᱳᱰ ᱾
ᱦᱮᱸ ᱫᱷᱚᱨᱚᱢ ᱠᱳᱰ ᱛᱟᱵᱚᱱ ᱫᱷᱚᱨᱚᱢ ᱠᱳᱰ ᱨᱮᱭᱟ ᱢᱟ ᱟᱭᱢᱟ ᱜᱟᱞᱢᱟᱨᱟᱣ ᱦᱩᱭᱩᱜ ᱠᱟᱱᱟ ᱱᱚᱜᱼᱚᱭ ᱪᱮᱫ ᱪᱮᱠᱟ ᱦᱩᱭᱩᱜ ᱠᱟᱱᱟ ᱪᱮᱫ ᱵᱟᱝ ᱦᱟᱜ
ᱟᱫᱚ ᱦᱚᱲ ᱪᱮᱫ ᱞᱮᱠᱟ ᱵᱚᱱ ᱵᱷᱮᱜᱟᱨ ᱵᱷᱮᱜᱟᱨ ᱯᱚᱱᱚᱛ ᱨᱮᱵᱚᱱ ᱦᱟᱹᱴᱤᱧ ᱠᱟᱱᱟ ᱟᱫᱚ ᱚᱱᱠᱟᱜᱮ ᱵᱷᱮᱜᱟᱨ ᱵᱷᱮᱜᱟᱨ ᱵᱚᱱ ᱫᱚᱨᱠᱟᱨ ᱫᱟ ᱫᱷᱚᱨᱚᱢ ᱠᱳᱰ ᱚᱱᱟ ᱠᱟᱨᱚᱱ ᱛᱮᱦᱚᱸ ᱥᱚᱨᱠᱟᱨ ᱵᱟᱠᱚ ᱮᱢᱟᱵᱚᱱ ᱠᱟᱱᱟ ᱡᱮ ᱢᱮᱫ ᱠᱟᱹᱴᱤᱡ ᱥᱚᱢᱯᱨᱚᱫᱟᱭ ᱨᱮᱱ ᱦᱚᱲ ᱪᱮᱫᱟᱜ ᱵᱟᱨᱭᱟ ᱯᱮᱭᱟ ᱦᱤᱭᱳᱜᱼᱟ᱾
ᱦᱮᱸ
ᱟᱯᱮ ᱢᱤᱫᱴᱟᱝ ᱴᱷᱤᱠ ᱯᱮ ᱛᱟᱨᱯᱛᱚᱨᱮ ᱮᱢᱟ ᱯᱮ ᱠᱟᱱᱟᱞᱮ ᱦᱟᱸᱜ
ᱦᱮᱸ ᱛᱟᱨᱯᱚᱨ ᱞᱮ ᱮᱢᱟᱯᱮ ᱠᱟᱱᱟ ᱟᱭᱢᱟ ᱟᱭᱢᱟ ᱦᱚᱲ ᱠᱚ ᱢᱮᱱᱫᱟ ᱟᱵᱚᱣᱟᱜ ᱫᱚ ᱱᱚᱣᱟ ᱠᱚᱫᱚ ᱵᱟᱝ ᱠᱟᱱᱟ᱾ ᱥᱮ ᱚᱱᱟ ᱵᱟᱝ ᱠᱟᱱᱟ ᱦᱮᱸ
ᱦᱳᱭ ᱦᱮᱸ ᱦᱮᱸ
ᱦᱮᱸ ᱚᱠᱚᱭ ᱠᱚ ᱢᱮᱱᱫᱟ ᱥᱟᱨᱱᱟ ᱫᱷᱚᱨᱚᱢ ᱵᱟᱝ ᱠᱟᱱᱟ ᱚᱠᱚᱭ ᱠᱚ ᱢᱮᱱᱫᱟ ᱥᱟᱹᱨᱤ ᱥᱟᱨᱱᱟ ᱠᱟᱱᱟ ᱵᱟᱝ ᱚᱠᱚᱭ ᱢᱮᱱᱫᱟ ᱥᱟᱹᱨᱤ ᱥᱟᱨᱱᱟ ᱵᱟᱝ ᱠᱟᱱᱟ ᱚᱠᱚᱭ ᱢᱮᱱᱫᱟ ᱥᱟᱨᱱᱟ ᱠᱟᱱ ᱟᱫᱚ ᱢᱟᱱᱮ ᱚᱠᱚᱭ ᱢᱮᱱᱫᱟᱭ ᱥᱟᱱᱛᱟᱞ ᱚᱠᱚᱭ ᱢᱮᱱᱫᱟ ᱚᱠᱚᱭ ᱢᱮᱱᱟᱭ ᱥᱟᱱᱛᱟ ᱚᱠᱚᱭ ᱢᱮᱱᱫᱟᱭ ᱥᱟᱱᱛᱟᱞ ᱠᱟᱱᱟ ᱵᱩᱱ ᱚᱠᱚᱭ ᱢᱮᱱᱫᱟᱭ ᱥᱟᱱᱛᱟᱞᱤ ᱠᱟᱱᱟ ᱵᱚᱱ ᱾
ᱚᱠᱚᱭ ᱟᱨ ᱢᱮᱱᱫᱟ ᱟᱫᱤᱵᱟᱥᱤ ᱾
ᱦᱮᱸ ᱚᱠᱚᱭ ᱢᱮᱱ ᱫᱟ ᱚᱠᱚᱭ ᱢᱮᱱᱫᱟ ᱟᱨᱦᱚᱸ ᱟᱫᱤᱵᱟᱥᱤ ᱾
ᱟᱨ ᱪᱷᱟᱛᱤᱠ ᱠᱚᱫᱚ ᱠᱚ ᱢᱚᱱᱮ ᱫᱟ ᱢᱟ ᱟᱯᱮ ᱫᱚ ᱫᱚᱢᱮ ᱵᱟᱪᱷᱟᱭ ᱯᱮ ᱟᱨ ᱟᱯᱮ ᱫᱚ ᱛᱟᱦᱮᱱ ᱯᱮ ᱞᱟᱦᱟᱛᱮ ᱞᱮᱠᱟᱜᱮ ᱾
ᱦᱩᱸ ᱦᱩᱸ ᱾ ᱟᱵᱚ ᱫᱚ ᱱᱚᱣᱟ ᱟᱵᱚ ᱴᱷᱮᱡ ᱜᱮ ᱦᱮᱱᱟᱜ ᱟᱠᱟᱫᱟ ᱠᱤᱱᱛᱩ ᱟᱵᱚ ᱵᱩᱡ ᱴᱷᱮᱡ ᱠᱟᱱ ᱛᱟᱵᱚᱱᱟ